ᱦᱮᱸ ᱟᱸᱡᱚᱢᱚᱜ ᱠᱟᱱᱛᱮ
ᱦᱮᱸ ᱟᱹᱰᱤ ᱢᱚᱸᱡᱽ ᱜᱮ ᱟᱸᱡᱚᱢᱚᱜ ᱠᱟᱱᱟ ᱞᱟ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱫᱩᱲᱩᱵ ᱵᱟᱲᱟ ᱦᱳᱭ ᱟᱠᱟᱱᱟ᱾ ᱟᱢ ᱫᱚ?
ᱦᱮᱸ ᱤᱧᱟᱹᱜ ᱟᱞᱮ ᱦᱚᱸ ᱱᱚᱱᱛᱮ ᱫᱩᱲᱩᱵ ᱵᱟᱲᱟ ᱦᱩᱭ ᱟᱠᱟᱱᱟ᱾
ᱳᱸ ᱫᱟᱠᱟ ᱠᱚᱫᱚᱯᱮ ᱡᱚᱢ ᱵᱟᱲᱟ ᱠᱟᱫᱟ ᱟᱹᱣᱨᱤ
ᱦᱩᱸ ᱟᱨᱤ ᱱᱤᱛᱚᱜ ᱨᱮᱫᱚ ᱟᱨ ᱠᱟᱹᱴᱤᱡ ᱯᱚᱨᱮ ᱦᱟᱸᱜ ᱡᱚᱢ ᱦᱩᱭᱩᱜᱼᱟ᱾
ᱟᱫᱚ ᱟᱯ ᱟᱯᱮ ᱫᱤᱥᱚᱢ ᱥᱮᱫ ᱨᱮᱫᱚ ᱚᱠᱟᱞᱣᱠᱟ ᱫᱟᱜ ᱡᱟᱹᱲᱤ ᱦᱳᱭᱳᱜ ᱠᱟᱱᱟ?
ᱫᱟᱜ ᱡᱟᱹᱲᱤ ᱴᱷᱤᱠᱼᱴᱷᱟᱠ ᱜᱮ ᱦᱩᱭᱩᱜ ᱠᱟᱱᱟ ᱟᱯᱟ ᱛᱚᱛᱚ ᱦᱤᱛᱳᱜ ᱫᱚ ᱡᱟᱦᱟᱸ ᱞᱮᱠᱟ ᱟᱨᱠᱤ ᱧᱮᱞᱚᱜ ᱠᱟᱱᱟ ᱥᱮ
ᱦᱩᱸ ᱦᱩᱸ
ᱦᱩᱸ
ᱟᱞᱮ ᱥᱮᱫ ᱫᱚ ᱫᱚᱢᱮ ᱡᱟᱹᱲᱤᱭᱫᱟᱭ ᱟᱹᱰᱤ ᱡᱳᱨ ᱜᱮ᱾
ᱳ ᱢᱟᱱᱮ ᱪᱮᱫᱮᱠᱟ ᱢᱟᱱᱮ ᱚᱲᱟᱜ ᱠᱚ ᱰᱩᱵᱩᱡ ᱪᱟᱞᱟᱜ ᱠᱟᱱᱟ ᱥᱮ ᱟᱹᱛᱩ
ᱵᱟᱝᱼᱟ ᱵᱟᱱ ᱠᱟᱫᱟᱭ᱾
ᱳ ᱢᱟᱱᱮ ᱜᱟᱰᱟ ᱠᱚᱫᱚ ᱯᱩᱨᱟᱹ ᱯᱮᱨᱮᱡ ᱠᱟᱱ ᱛᱟᱯᱮᱭᱟ
ᱯᱮᱨᱮᱡ ᱟᱠᱟᱱ ᱛᱟᱞᱮᱭᱟ᱾
ᱦᱳᱭ ᱳ ᱟᱻ ᱛᱟᱦᱞᱮ ᱛᱮᱦᱤᱧ ᱫᱚ ᱱᱳᱝᱠᱟ ᱜᱮ ᱱᱚᱝᱠᱟ ᱜᱮ ᱜᱚᱞᱯᱷᱚ ᱦᱩᱭᱩᱜᱼᱟ ᱵᱩᱡᱽᱫᱟᱢ ᱮᱢ ᱮᱢᱱᱤ ᱦᱟᱹᱭᱥᱮ ᱟᱹᱛᱩ ᱠᱚᱨᱮᱱᱟᱜ ᱦᱟᱞᱪᱟᱞ ᱠᱚ
ᱦᱮᱸ
ᱟᱪᱷᱟ ᱛᱟᱦᱞᱮ ᱪᱮᱫ ᱤᱧ ᱞᱟᱹᱭᱟ? ᱟᱹᱛᱩᱜ ᱟᱹᱛᱩ ᱠᱚᱫᱚ ᱟᱯᱮ ᱫᱚ ᱢᱟᱱᱮ ᱪᱷᱤᱢ ᱪᱷᱟᱢ ᱜᱮ ᱛᱟᱯᱮᱭᱟ ᱥᱮ?
ᱦᱮᱸ ᱟᱞᱮ ᱟᱹᱛᱩ ᱫᱚ ᱪᱷᱤᱢ ᱪᱷᱟᱢ ᱜᱮᱭᱟ ᱩᱱᱟᱹᱜ ᱡᱚᱸᱰᱨᱟ ᱠᱚ ᱵᱟᱹᱪᱩᱜ ᱟᱹᱱᱤᱡ
ᱮᱠᱫᱚᱢ ᱮᱠᱫᱚᱢ ᱚᱱᱟ ᱠᱚ ᱫᱚᱨᱠᱟᱨ ᱜᱮ ᱟᱨ ᱫᱟᱨᱮ ᱫᱟᱲᱮ ᱫᱟᱨᱮ ᱱᱟᱹᱲᱤ ᱠᱚ ᱮᱠᱫᱚᱢ ᱠᱚ ᱫᱚᱨᱠᱟᱨ ᱜᱮ ᱡᱟᱦᱟᱸ ᱠᱚᱫᱚ ᱦᱩᱭᱩᱜ ᱠᱟᱱᱟ ᱵᱟᱲᱜᱮ ᱠᱚᱨᱮ ᱡᱟᱦᱟᱸ ᱠᱚ ᱛᱟᱦᱮᱸ ᱫᱚᱨᱠᱟᱨ ᱦᱟᱹᱭ ᱥᱮ
ᱦᱮᱸ ᱦᱮᱸ ᱟᱞᱮᱥᱮᱫ ᱫᱚ ᱵᱤᱥᱤᱨ ᱵᱷᱟᱜᱽ ᱢᱮᱱᱟᱜᱼᱟ ᱵᱟᱜᱟᱱ᱾
ᱟᱪᱷᱟ ᱟᱪᱷᱟ ᱟᱪᱷᱟ
ᱥᱤᱨᱤᱥ ᱵᱟᱜᱟᱱ ᱢᱮᱱᱟᱜᱼᱟ ᱥᱤᱨᱤᱥ ᱵᱟᱜᱟᱱ
ᱳ
ᱫᱟᱨᱯᱚᱨᱮ ᱪᱮᱫ ᱦᱮᱸ ᱩᱞ ᱵᱟᱜᱟᱱ ᱠᱚ ᱢᱮᱱᱟᱜᱼᱟ᱾
ᱳ ᱡᱟᱦᱟ ᱫᱚᱠᱚ ᱞᱟᱹᱭᱫᱟ ᱚᱱᱮ ᱠᱟᱹᱡᱩ ᱵᱟᱫᱟᱢ ᱡᱟᱦᱟᱸ ᱠᱚ ᱞᱟᱹᱭᱟ ᱟᱱᱮ ᱵᱟᱭᱨᱮ ᱨᱮ ᱡᱟᱝ
ᱳᱸ ᱚᱱᱟ ᱚᱱᱟ ᱵᱟᱜᱟᱱ ᱠᱚᱫᱚ ᱵᱟᱹᱪᱩᱜ ᱟᱹᱱᱮ ᱟᱞᱮ ᱫᱚ ᱵᱤᱞᱟᱹᱛ ᱫᱤᱥᱚᱢ ᱦᱚᱲ ᱫᱚ ᱟᱞᱮ ᱫᱚ ᱢᱟᱫ ᱫᱟᱨᱮ ᱢᱮᱱᱟᱜᱼᱟ ᱛᱟᱨᱯᱚᱨᱮ ᱚᱱᱟ ᱠᱟᱫᱟᱢ ᱫᱟᱨᱮ ᱢᱮᱱᱟᱜᱼᱟ ᱟᱠᱟᱥᱯᱟᱱᱤ ᱫᱟᱨᱮ ᱢᱮᱱᱟᱜᱼᱟ᱾
ᱟᱪᱪᱷᱟ
ᱚᱱᱟ ᱠᱚᱜᱮ ᱵᱟᱜᱟᱱ ᱠᱟᱱ ᱛᱟᱞᱮᱭᱟ᱾ ᱟᱨ ᱟᱯᱮ ᱥᱮᱫ ᱫᱚ?
ᱚᱱᱠᱟ ᱜᱮ ᱱᱚᱛᱮ ᱫᱚ ᱵᱤᱨ ᱜᱮᱭᱟ ᱛᱚ ᱟᱫᱚ ᱥᱟᱨᱡᱚᱢ ᱫᱟᱨᱮ ᱜᱮ ᱵᱟᱲᱛᱤ ᱢᱮᱱᱟᱜᱼᱟ ᱵᱤᱨ ᱫᱷᱟᱨᱮ ᱛᱚ ᱚᱱᱟ ᱠᱚᱜᱮ ᱟᱫᱚ ᱧᱮᱞ ᱵᱟᱲᱟ ᱦᱳᱭᱩᱜ ᱠᱟᱱᱟ ᱟᱫᱚ ᱛᱤᱱᱟᱹᱜ ᱮᱢ ᱧᱮᱞᱟ ᱚᱱᱟ ᱠᱚᱦᱚᱸ
ᱦᱩᱸ ᱦᱩᱸ
ᱛᱟᱦᱞᱮ ᱚᱱᱛᱮ ᱫᱚ ᱢᱟᱱᱮᱭ ᱠᱩᱞᱟᱹᱭ ᱠᱚ ᱢᱮᱱᱟᱜ ᱠᱚᱣᱟ ᱥᱮ ᱵᱟᱝ?
ᱟᱞᱮ ᱥᱮᱱ ᱫᱚ ᱠᱩᱞᱟᱹᱭ ᱫᱚᱞᱮ ᱟᱥᱩᱞ ᱠᱟᱜ ᱠᱚᱣᱟᱞᱮ
ᱚ ᱟᱨ ᱟᱨ ᱨᱩᱰᱟᱹ ᱠᱚ
ᱨᱩᱸᱰᱟᱹ ᱠᱚ ᱢᱮᱱᱟᱜ ᱠᱚᱣᱟ ᱛᱩᱭᱩ ᱠᱚ ᱫᱚᱢᱮ ᱢᱮᱱᱟᱜ ᱠᱚᱣᱟ ᱟᱨ ᱱᱚᱝᱠᱟ ᱟᱭᱩᱵ ᱞᱮᱱᱠᱷᱟᱱ ᱜᱮ ᱫᱚᱢᱮ ᱠᱚ ᱨᱟᱜᱟ ᱛᱳᱭᱳ ᱜᱮ ᱫᱚᱢᱮ ᱠᱚ ᱨᱟᱜᱟ
ᱟᱨ ᱥᱮᱛᱟ ᱵᱟᱱᱩᱜ ᱠᱚᱣᱟ ᱟᱛᱩ ᱠᱚᱨᱮ?
ᱦᱮᱸ ᱥᱮᱛᱟ ᱠᱚᱦᱚᱸ ᱫᱚᱢᱮ ᱢᱮᱱᱟᱜ ᱠᱚᱣᱟ ᱟᱹᱰᱤ ᱡᱳᱨ ᱜᱮ᱾
ᱦᱮᱸ
ᱟᱹᱭᱩᱵ ᱞᱮᱱᱠᱷᱟᱱᱼᱼ ᱜᱮ ᱟᱹᱭᱩᱵ ᱞᱮᱱᱠᱷᱟᱱ ᱜᱮ ᱟᱵᱚ ᱢᱟᱱᱮ ᱚᱠᱟ ᱞᱮᱠᱟ ᱵᱚᱱ ᱠᱷᱟᱹᱯᱟᱹᱨᱤᱜᱼᱟ ᱦᱮᱸᱼᱼ
ᱦᱮᱸ
ᱱᱚᱝᱠᱟ ᱜᱮ ᱫᱚᱢᱮ ᱠᱚ ᱠᱷᱟᱹᱯᱟᱹᱨᱤᱼᱟ ᱥᱮᱛᱟ ᱦᱚᱸ᱾ ᱟᱹᱰᱤ ᱡᱩᱨ ᱠᱚ ᱠᱷᱟᱹᱯᱟᱹᱨᱤᱜᱼᱟ᱾ ᱟᱨ ᱟᱯᱮ ᱥᱮᱱ ᱫᱚ ᱢᱮᱱᱟᱜ ᱠᱚᱣᱟ ᱥᱮ ᱵᱟᱝᱟ? ᱠᱩᱞᱟᱹᱭ ᱠᱚ, ᱰᱟᱝᱨᱤ ᱠᱚ, ᱢᱮᱨᱚᱢ ᱠᱚ?
ᱦᱮᱸ ᱩᱱᱠᱩ ᱫᱚ ᱟᱞᱮ ᱵᱤᱨ ᱨᱮᱞᱮ ᱫᱚᱦᱚ ᱠᱟᱜ ᱠᱚᱣᱟ, ᱚᱱᱟ ᱟᱹᱛᱩ ᱠᱚᱨᱮ ᱫᱚ ᱵᱟᱝᱼᱼ ᱟᱹᱛᱩ ᱨᱮᱫᱚ ᱫᱚᱦᱚ ᱞᱮᱠᱷᱟᱱ ᱫᱚ ᱟᱹᱛᱠᱤᱨ ᱠᱚᱣᱟ ᱠᱚ ᱛᱚ᱾
ᱞᱟᱹᱭ ᱜᱮᱭᱟ ᱠᱚᱥᱮ ᱡᱮᱞ ᱡᱮᱞ ᱠᱚᱫᱚ ᱢᱮᱱᱟᱜ ᱠᱚᱣᱟ ᱥᱮ ᱵᱟᱝ ᱵᱤᱨ ᱠᱚᱨᱮ ᱫᱚ?
ᱦᱮᱸ ᱢᱮᱱᱟᱜ ᱠᱚᱜᱮᱭᱟ ᱟᱫᱚ ᱱᱚᱛᱮ ᱫᱚᱠᱚ ᱠᱚᱢ ᱪᱟᱵᱟ ᱟᱠᱟᱱᱟ᱾
ᱟᱨ ᱱᱩᱠᱩ ᱵᱤᱨ ᱥᱩᱠᱨᱤ ᱠᱚ ᱞᱟᱹᱭ ᱠᱩ ᱫᱚ ᱵᱤᱨ ᱥᱩᱠᱨᱤ ᱢᱮᱱᱟᱜ ᱠᱚᱣᱟ ᱥᱮ ᱵᱟᱝᱟ?
ᱵᱟᱝ ᱵᱟᱝ ᱩᱱᱠᱩ ᱫᱚ ᱮᱠᱫᱚᱢ ᱜᱮ ᱵᱟᱱᱩᱜ ᱠᱚᱣᱟ ᱩᱱᱠᱩ ᱫᱚᱠᱚ ᱟᱞᱮ ᱥᱮᱫ ᱫᱚᱠᱚ ᱟᱫ ᱪᱟᱵᱟ ᱠᱟᱱᱟ᱾ ᱟᱫᱚ ᱢᱟᱡᱷᱮ ᱢᱟᱡᱷᱮ ᱠᱚ ᱦᱤᱡᱩᱜ ᱜᱮᱭᱟ ᱡᱟᱦᱟᱸᱭ ᱫᱚᱠᱚ ᱞᱟᱹᱭ-ᱟ ᱢᱚᱬᱮ ᱠᱚᱴᱟ᱾
ᱚᱸ
ᱦᱳᱭᱥᱮ ᱩᱱᱠᱩ ᱠᱚ ᱛᱟᱦᱮᱱ ᱜᱮᱭᱟ᱾ ᱟᱯᱮ ᱥᱮᱫ ᱫᱚ ᱢᱮᱱᱟᱜ ᱠᱚᱣᱟ ᱥᱮ ᱵᱟᱝ ᱢᱚᱲᱮ ᱠᱟᱴᱟ?
ᱛᱟ ᱢᱟᱱᱮ?
ᱢᱚᱬᱮ ᱠᱟᱴᱟ ᱢᱟᱱᱮ ᱡᱟᱦᱟᱸ ᱫᱚᱠᱚ ᱞᱟᱹᱭᱠᱟᱫᱟ ᱦᱟᱹᱛᱤ᱾
ᱚ ᱦᱚᱸ ᱱᱩᱠᱩ ᱜᱮ ᱵᱤᱥᱤᱨ ᱵᱷᱟᱜᱽ ᱠᱚ ᱪᱟᱞᱟᱜ ᱜᱮᱭᱟ᱾
ᱦᱮᱸ
ᱚᱸᱻ ᱟᱞᱮᱥᱱ ᱫᱚ ᱢᱤᱫ ᱡᱚᱠᱷᱟᱡ ᱢᱤᱫ ᱡᱚᱠᱷᱟᱡ ᱯᱟᱨᱚᱢ ᱞᱮᱱ ᱛᱟᱦᱮᱸ-ᱟ ᱢᱤᱫᱴᱟᱝ ᱦᱟᱹᱛᱤ᱾
ᱦᱩᱸ
ᱯᱟᱨᱚᱢ ᱞᱮᱱ ᱛᱟᱦᱮᱸ ᱟᱞᱮ ᱥᱮᱫ ᱫᱚ ᱫᱚᱢᱮ ᱟᱞᱮ ᱥᱮᱫ ᱫᱚ ᱫᱚᱢᱮ ᱯᱷᱟᱠᱟ ᱛᱚ ᱟᱨ ᱵᱟᱲᱜᱮ ᱠᱚ ᱢᱮᱱᱟᱜᱼᱟ ᱟᱫᱚ ᱩᱱᱟᱹᱜ ᱡᱚᱢᱼᱧᱩ ᱠᱚᱫᱚ ᱩᱱᱟᱹᱜ ᱫᱚ ᱵᱟᱝ ᱧᱟᱢᱚᱜᱼᱟ ᱡᱩᱫᱤ ᱚᱲᱟᱜᱼᱼ ᱢᱟᱱᱮ ᱟᱹᱛᱩ ᱚᱲᱟᱜ ᱡᱩᱫᱤᱢ ᱵᱚᱞᱚᱱᱟ ᱦᱟᱹᱛᱤ ᱠᱚ ᱡᱩᱫᱤ ᱠᱚ ᱵᱚᱞᱚᱱᱟ ᱛᱟᱦᱚᱞᱮ ᱠᱷᱟᱱ ᱟᱞᱮᱼᱼ ᱥᱮᱱ ᱨᱮᱫᱚ ᱵᱟᱦᱨᱮ ᱨᱮᱜᱮ ᱦᱳᱲᱳ ᱠᱚᱞᱮ ᱫᱚᱦᱚᱭᱟ᱾ ᱩᱱ ᱨᱮᱜᱮ ᱡᱚᱢ ᱠᱚᱫᱚ ᱠᱚ ᱧᱟᱢᱟ᱾
ᱟᱪᱷᱟ
ᱵᱟᱝᱠᱷᱟᱱ ᱫᱚ ᱟᱨ ᱟᱞᱮ ᱥᱮᱫ ᱫᱚ ᱚᱠᱟ ᱨᱮᱫᱚ ᱛᱟᱦᱮᱸ ᱡᱟᱭᱜᱟᱼᱼ ᱧᱟᱢᱟ ᱟᱞᱮ ᱥᱮᱫ ᱫᱚ ᱵᱤᱨ ᱞᱮᱠᱟ ᱫᱚ ᱵᱟᱝ ᱫᱚ ᱥᱮᱬᱟ ᱥᱮᱬᱟ ᱵᱤᱨ ᱛᱟᱦᱮᱱᱟ ᱟᱞᱮ ᱫᱚ ᱵᱟᱲᱜᱮ ᱠᱟᱱ ᱛᱟᱞᱮᱭᱟ᱾
ᱟᱪᱷᱟ-ᱟᱪᱷᱟ ᱢᱤᱫᱴᱮᱱ ᱵᱷᱮᱱᱛᱟ ᱠᱟᱛᱷᱟᱧ ᱠᱩᱞᱤ ᱢᱮᱭᱟ ᱦᱮᱸ ᱥᱮ?
ᱦᱮᱸ
ᱟᱪᱷᱟ ᱡᱟᱦᱟᱸ ᱫᱚᱠᱚ ᱞᱟᱹᱭᱟ ᱡᱷᱟᱹᱱᱴᱤ ᱠᱚᱠᱚᱨ ᱱᱚᱣᱟ ᱢᱟᱱᱮ ᱪᱮᱫ ᱵᱟᱲᱟᱭ ᱜᱮᱭᱟᱢ?
ᱡᱷᱟᱹᱱᱴᱤ ᱠᱚᱠᱚᱨ ᱚᱱᱟ ᱫᱚ ᱵᱟᱝ ᱤᱧ ᱵᱟᱲᱟᱭ-ᱟ᱾
ᱟᱪᱷᱟ ᱱᱚᱣᱟ ᱫᱚ ᱤᱧᱦᱚᱸ ᱚᱱᱠᱟᱟᱜᱮ ᱵᱟᱝ ᱤᱧ ᱵᱟᱲᱟᱭ ᱛᱟᱦᱮᱸᱜᱼᱟ᱾ ᱦᱮᱸᱥᱮ ᱛᱟᱦᱚᱞᱮ ᱢᱤᱫ ᱫᱤᱱᱼᱼ ᱵᱟᱲᱜᱮ ᱥᱮᱫ ᱤᱧ ᱪᱟᱞᱟᱣ ᱞᱮᱱ ᱛᱟᱦᱮᱸ ᱢᱤᱫᱴᱮᱱ ᱚᱸᱻ ᱜᱚᱲᱚᱢ ᱦᱟᱲᱟᱢ ᱦᱚᱲ ᱩᱱᱤ ᱞᱮᱭᱮᱫᱟᱭ ᱚᱸᱰᱮ ᱡᱷᱟᱹᱱᱴᱤ ᱠᱚᱠᱚᱨ ᱢᱮᱱᱟᱭᱟ ᱫᱩ ᱥᱟᱵ ᱠᱟᱛᱮ ᱟᱹᱜᱩᱭᱮᱢ ᱦᱮᱸᱥᱮ ᱟᱫᱚ ᱤᱧ ᱜᱤ ᱚᱱᱟᱧ ᱪᱤᱱᱛᱟᱹ ᱵᱟᱲᱟᱭᱮᱫᱟ ᱡᱷᱟᱹᱱᱴᱤ ᱠᱚᱠᱚᱨ ᱢᱟᱱᱮ ᱪᱮᱫ ᱦᱮᱸᱥᱮ ᱛᱟᱦᱚᱞᱮ ᱩᱱᱤ ᱪᱟᱞᱟᱣ ᱠᱟᱛᱮ ᱩᱫᱩᱟᱹᱧ ᱠᱟᱹᱱᱟᱹᱧ ᱢᱤᱛᱟᱹᱧ ᱠᱟᱱᱟ ᱱᱩᱦᱩᱭ ᱱᱚᱜᱼᱚᱭ ᱚᱸᱰᱮ ᱧᱮᱞᱮᱢᱮ ᱩᱱᱤ ᱛᱚᱞᱮᱧ ᱡᱷᱟᱱᱴᱤ ᱠᱚᱠᱚᱨ ᱫᱩᱲᱩᱵ ᱛᱟᱦᱚᱞᱮ ᱩᱱ ᱢᱟᱧ ᱧᱮᱞᱮ ᱠᱟᱱᱟ ᱡᱮ ᱡᱷᱟᱹᱱᱴᱤ ᱠᱚᱠᱚᱨ ᱢᱮᱱᱛᱮ ᱫᱚ ᱥᱤᱢ ᱦᱮᱸᱥᱮ
ᱚ ᱦᱚᱸ ᱥᱤᱢ ᱵᱟᱝ
ᱦᱳᱭ ᱡᱷᱟᱱᱴᱤ ᱠᱚᱠᱚᱨ
ᱟᱫᱚ ᱚᱱᱟ ᱫᱚ ᱟᱞᱮ ᱫᱚ ᱨᱮᱸᱜᱮᱡ ᱱᱟᱪᱟᱨ ᱦᱚᱲ ᱛᱚ ᱟᱫᱚ ᱩᱱᱟᱹᱜ ᱫᱚ ᱵᱟᱠᱚ ᱚᱞ ᱯᱟᱲᱦᱟᱣ ᱦᱚᱪᱚ ᱟᱠᱟᱫ ᱞᱮᱭᱟ᱾ ᱟᱨ ᱩᱱᱟᱹᱜ ᱫᱚ ᱵᱷᱮᱱᱛᱟ ᱠᱟᱛᱷᱟ ᱠᱚᱦᱚᱸ ᱵᱟᱞᱮ ᱵᱟᱲᱟᱭ ᱧᱚᱜ ᱜᱮᱭᱟ ᱾
ᱚᱱᱟ ᱫᱚ ᱚᱞ ᱯᱟᱲᱦᱟᱜ ᱱᱤᱭᱮ ᱫᱚ ᱚᱱᱟ ᱫᱚ ᱤᱭᱟᱹ ᱵᱟᱹᱱᱩᱜᱼᱟ ᱫᱚᱨᱠᱟᱨ ᱫᱚ ᱚᱱᱟ ᱫᱚ ᱦᱩᱭᱩᱜ ᱠᱟᱱᱟ ᱯᱟᱹᱦᱤᱞ ᱦᱚᱲ ᱠᱚ ᱢᱟᱱᱮ ᱜᱚᱲᱚᱢ ᱵᱩᱲᱦᱤ ᱜᱚᱲᱚᱢ ᱦᱟᱲᱟᱢ ᱠᱚ ᱵᱟᱝᱠᱚ ᱠᱩᱫᱩᱢ ᱠᱟᱹᱦᱱᱤ ᱠᱚ ᱵᱟᱝᱠᱚ ᱟᱸᱡᱚᱢ ᱠᱟᱜ ᱯᱮᱭᱟ?
ᱵᱟᱝᱟ ᱠᱩᱫᱩᱢ ᱫᱚᱠᱚ ᱞᱟᱹᱭ ᱟᱠᱟᱫ ᱞᱮᱭᱟ ᱠᱤᱱᱛᱩ ᱚᱱᱟ ᱵᱷᱮᱱᱛᱟ ᱠᱟᱛᱷᱟ ᱫᱚ ᱟᱹᱣᱨᱤ ᱠᱚ ᱞᱟᱹᱭᱟᱞᱮ ᱜᱮ ᱟᱫᱚ ᱜᱚᱲᱚᱢ ᱵᱩᱲᱦᱤ, ᱜᱚᱲᱚᱢ ᱦᱟᱲᱟᱢ ᱢᱟ ᱠᱚ ᱵᱚᱸᱜᱟ ᱛᱟᱞᱟᱭᱮᱱᱟ ᱾
ᱦᱮ
ᱟᱫᱚ ᱚᱠᱚᱭ ᱫᱚᱭ ᱢᱮᱛᱟᱢᱟ? ᱱᱮᱛᱟᱨ ᱫᱚ ᱟᱫᱚ ᱵᱟ ᱵᱟᱪᱩᱜ ᱠᱚᱣᱟ ᱜᱚᱲᱚᱢ ᱦᱟᱲᱟᱢ ᱜᱚᱲᱚᱢ ᱵᱩᱰᱷᱤ ᱠᱚ ᱾
ᱚ ᱾ ᱦᱳᱭ ᱟᱫᱚ ᱪᱮᱫ ᱮᱢ ᱪᱤᱠᱟᱹ ᱫᱟᱲᱮᱜᱼᱟ ᱟᱫᱚ ᱩᱱᱠᱩ ᱠᱚᱣᱟᱜ ᱦᱚᱸᱛᱚ ᱟᱫᱚ ᱩᱢᱮᱨ ᱠᱚᱫᱚ ᱦᱩᱭᱩᱜ ᱟᱥᱮ ᱾
ᱦᱮᱸ ᱦᱩᱸ ᱾ ᱟᱫᱚ ᱟᱞᱮ ᱫᱚ ᱟᱞᱮ ᱫᱚ ᱦᱩᱰᱤᱧ ᱦᱩᱰᱤᱧ ᱧᱚᱜ ᱜᱮᱞᱮ ᱛᱟᱦᱮᱸ ᱠᱟᱱᱟ ᱛᱚ ᱾ ᱟᱫᱚ ᱯᱟᱪᱮᱫ ᱵᱷᱮᱱᱛᱟ ᱠᱟᱛᱷᱟ ᱠᱚᱦᱚᱸ ᱠᱚ ᱢᱮᱱ ᱟᱠᱟᱫ ᱪᱚᱝ ᱟᱞᱮ ᱵᱟᱞᱮ ᱩᱭᱦᱟᱹᱨ ᱫᱟᱲᱮᱭᱟᱜ ᱠᱟᱱᱟ ᱱᱤᱛᱚᱜ ᱫᱤᱥᱟᱹ ᱵᱟᱹᱪᱩᱜ ᱟᱹᱱᱤᱡ ᱾
ᱦᱩᱸ ᱾
ᱤᱱᱟᱹ ᱠᱷᱟᱹ ᱛᱤᱨ ᱜᱮ ᱟᱫᱚ ᱵᱚᱸᱜᱟ ᱛᱟᱞᱟᱭᱮᱱᱟ ᱠᱚ ᱜᱚᱲᱚᱢ ᱵᱩᱲᱦᱤ ᱜᱚᱲᱚᱢ ᱦᱟᱲᱟᱢ ᱛᱟᱠᱚ ᱠᱚᱦᱚᱸ᱾ ᱟᱨ ᱱᱮᱛᱟᱨ ᱢᱟ ᱛᱤ ᱡᱟᱸᱜᱟ ᱧᱩᱸᱨᱩᱜᱼᱟ ᱛᱚ ᱞᱚᱜᱚᱱ ᱜᱮ ᱾ ᱥᱟᱴ ᱯᱟᱨᱚᱢᱮᱱ ᱥᱮ ᱛᱤ ᱡᱟᱱᱜᱟ ᱫᱚ ᱧᱩᱨ ᱮᱱ ᱛᱟᱢᱟ ᱾
ᱦᱳᱭ, ᱟᱫᱚ ᱪᱮᱫ ᱮᱢ ᱪᱤᱠᱟᱹ ᱫᱟᱲᱮᱭᱟᱜᱼᱟ?
ᱦᱮᱸ ᱛᱚ ᱾ ᱟᱨ ᱱᱮᱛᱟᱨ ᱫᱚ ᱢᱟᱱᱮ ᱡᱟᱹᱥᱛᱤ ᱵᱚᱭᱮᱥ ᱨᱮᱦᱚᱸ ᱵᱟ ᱵᱟᱝᱠᱷᱟᱱ ᱫᱚ ᱢᱟᱱᱮ ᱡᱩᱣᱟᱹᱱ ᱛᱟᱦᱮᱱ ᱨᱮᱜᱮ ᱠᱚ ᱱᱮᱛᱟᱨ ᱫᱚᱠᱚ ᱵᱚᱸᱜᱟ ᱛᱟᱞᱟᱜ ᱠᱟᱱᱟ ᱠᱚ ᱾ ᱡᱟᱦᱟᱱᱟᱜ ᱟᱡᱟᱨ ᱛᱮᱜᱮ ᱾
ᱦᱮᱸ ᱚᱱᱟ ᱢᱟ ᱨᱮᱦᱚᱸ ᱟᱨᱚ ᱱᱮᱛᱟᱨ ᱫᱚ ᱚᱱᱮ ᱜᱟᱹᱰᱤ ᱠᱚ ᱛᱩᱫᱩᱜ ᱠᱟᱱᱟ ᱛᱚ ᱛᱟᱦᱚᱞᱮ ᱚᱱᱟᱠᱚ ᱞᱟᱜᱟ ᱵᱟᱲᱟᱭᱮᱫᱟ ᱡᱤᱵᱚᱱ ᱨᱮᱜᱮ ᱾
ᱫᱚᱢᱮ ᱠᱚ ᱮᱠᱥᱤᱰᱮᱱᱚᱜ ᱠᱟᱱᱟ ᱠᱚ ᱟᱹᱰᱤ ᱜᱟᱱ ᱛᱟᱠᱤᱡᱚᱜ ᱠᱟᱱᱟ ᱠᱚ ᱜᱟᱹᱰᱤ ᱠᱚ ᱥᱟᱶ ᱾ ᱟᱞᱮ ᱥᱮᱫ ᱨᱮᱜᱮ ᱢᱟᱱᱮ ᱦᱟᱭᱨᱳᱰ ᱢᱮᱱᱟᱜ ᱛᱚ ᱦᱟᱭᱨᱳᱰ ᱟᱸ ᱯᱟᱨᱚᱢ ᱠᱟᱛᱮᱜ ᱨᱮᱞ ᱞᱟᱭᱤᱱ ᱢᱮᱱᱟᱜᱼᱟ ᱨᱮᱞ ᱞᱟᱭᱤᱱ ᱯᱟᱨᱚᱢ ᱠᱟᱛᱮᱜ ᱛᱟᱨᱯᱚᱨᱮ ᱟᱛᱩ ᱟᱞᱮ ᱟᱛᱩ ᱞᱮ ᱵᱚᱞᱚᱱᱟ ᱾ ᱟᱫᱚ ᱟᱞᱮ ᱢᱟᱱᱮ ᱦᱟᱭᱨᱳᱰ ᱨᱮᱜᱮ ᱛᱚ ᱾
ᱩᱱᱟᱹᱜ ᱥᱮᱫ ᱫᱚ ᱵᱟᱝ ᱥᱮ ᱾
ᱦᱮᱸ ᱢᱟ ᱛᱚᱵᱮ ᱠᱷᱟᱱ ᱞᱟᱹᱭ ᱢᱮ ᱾
ᱟᱸ ᱡᱟᱦᱟᱸ ᱫᱚ ᱢᱤᱫᱴᱮᱱ ᱦᱟᱯᱮᱧ ᱠᱩᱞᱤᱭᱮᱫ ᱢᱮᱭᱟ ᱤᱧ ᱦᱮᱸᱥᱮ ᱾
ᱦᱩᱸ ᱾
ᱡᱟᱦᱟᱸ ᱫᱚ ᱦᱩᱭᱩᱜ ᱠᱟᱱᱟ
ᱮᱸᱜ ᱞᱟᱹᱰᱩ ᱠᱚ ᱚᱱᱛᱮ ᱠᱚ ᱟᱠᱷᱨᱤᱧ ᱜᱮᱭᱟ?
ᱦᱮᱸ ᱟᱠᱠᱷᱨᱤᱧ ᱜᱮᱭᱟ ᱠᱚ ᱟᱞᱮ ᱥᱮᱱ ᱫᱚ ᱫᱚᱢᱮ ᱾
ᱟᱪᱪᱷᱟ ᱟᱪᱪᱷᱟ, ᱛᱚ ᱤᱧ ᱱᱚᱣᱟᱧ ᱞᱮᱭᱮᱜ ᱛᱟᱦᱮᱜ-ᱟ ᱢᱤᱜ ᱴᱟᱱ ᱫᱚᱠᱟᱱ ᱪᱮᱜ ᱞᱮᱠᱟ ᱠᱟᱛᱤᱧ ᱵᱟᱹᱭᱥᱟᱹᱣ ᱠᱮᱭᱟ?
ᱫᱚᱠᱟᱱ ᱾
ᱦᱳᱭ ᱾
ᱫᱚᱠᱟᱱ ᱯᱩᱭᱥᱟᱹ ᱯᱳᱭᱞᱚᱢ ᱨᱳᱡᱽᱜᱟᱨ ᱠᱮᱫᱟ ᱦᱩᱸ
ᱦᱮᱸ ᱾
ᱯᱩᱭᱥᱟᱹᱢ ᱫᱚᱦᱚ ᱡᱟᱣᱨᱟ ᱠᱮᱫᱟ ᱯᱚᱭᱥᱟ ᱫᱚᱦᱚ ᱡᱟᱣᱨᱟ ᱠᱟᱛᱮᱫ ᱛᱟᱨᱯᱚᱨᱮ ᱱᱚᱣᱟ ᱛᱤᱱᱟᱹᱜ ᱠᱚᱠᱚ ᱦᱟᱛᱟᱣᱟ ᱫᱚᱠᱟᱱ ᱵᱟᱞᱟ ᱠᱚ ᱥᱟᱝ ᱮᱢ ᱨᱚᱯᱚᱲ ᱮᱱᱟ ᱾
ᱦᱩᱸ ᱠᱟᱹᱣᱰᱤ ᱠᱚ ᱱᱤᱭᱮ ᱵᱟᱝ?
ᱦᱮᱸ ᱜᱟᱰᱤ ᱠᱚ ᱱᱤᱭᱮ ᱾ ᱚ ᱚᱠᱟ ᱞᱟᱠᱟ ᱠᱚ ᱯᱩᱭᱥᱟᱹ ᱠᱚ ᱦᱟᱛᱟᱣᱟ ᱚᱠᱟ ᱞᱟᱠᱟ ᱵᱟᱝᱟ ᱾ ᱟᱫᱚ ᱱᱚᱝᱠᱟᱢ ᱠᱩᱞᱤ ᱠᱮᱜ ᱠᱚᱣᱟ ᱠᱩᱞᱤ ᱠᱟᱛᱮᱫ ᱛᱟᱨᱯᱚᱨᱮ ᱢᱤᱜ ᱫᱤᱱᱮᱢ ᱪᱟᱞᱟᱣ ᱮᱱᱟ ᱵᱮᱥ ᱞᱮᱠᱟᱢ ᱠᱩᱞᱤ ᱟᱹᱜᱩ ᱠᱮᱜ ᱠᱚᱣᱟ ᱱᱚᱣᱟ ᱫᱚᱠᱟᱱ ᱠᱷᱚᱱ,
ᱦᱩᱸ
ᱫᱚᱠᱟᱱ ᱠᱷᱚᱱ ᱠᱩᱞᱤ ᱟᱹᱜᱩ ᱠᱟᱛᱮ ᱛᱮ ᱛᱟᱨᱯᱚᱨᱮᱢ ᱟᱫᱚ ᱱᱚᱝᱠᱟ ᱜᱟᱞᱢᱟᱨᱟᱣ ᱠᱟᱛᱮ ᱛᱤᱱᱟᱹᱜ ᱠᱚ ᱯᱟᱹᱭᱥᱟᱹ ᱠᱚ ᱦᱟᱛᱟᱣᱟ ᱛᱤᱱᱟᱹᱜ ᱠᱚ ᱵᱟᱝᱼᱟ ᱾ ᱟᱫᱚᱢ ᱜᱟᱞᱢᱟᱨᱟᱣ ᱠᱮᱫ ᱛᱮ ᱯᱩᱭᱥᱟᱹ ᱠᱚᱢ ᱡᱚᱜᱟᱲ ᱠᱮᱫᱟ ᱡᱚᱜᱟᱲ ᱠᱟᱛᱮᱫ ᱛᱟᱨᱯᱚᱨᱮ ᱢᱤᱫ ᱫᱷᱟᱣᱨᱮᱢ ᱪᱟᱞᱟᱣᱮᱱᱟ ᱪᱟᱞᱟᱣ ᱠᱟᱛᱮᱢ ᱟᱹᱜᱩ ᱠᱮᱫᱟ ᱾
ᱮᱠᱫᱚᱢ
ᱫᱚᱠᱟᱱ ᱨᱮᱱᱟᱜ ᱡᱷᱚᱛᱚ ᱪᱮᱫ ᱠᱚ ᱢᱚᱥᱞᱟ ᱠᱚ
ᱡᱤᱱᱤᱥ ᱯᱟᱛᱤ ᱠᱚ ᱵᱟᱝ
ᱦᱚᱸ ᱡᱤᱱᱤᱥ ᱯᱟᱛᱤ ᱠᱚ
ᱦᱩᱸ
ᱡᱷᱚᱛᱚᱢ ᱟᱹᱜᱩ ᱠᱮᱫᱟ ᱟᱹᱜᱩ ᱠᱟᱛᱮᱫ ᱛᱟᱨᱯᱚᱨᱮ ᱱᱚᱰᱮ ᱴᱷᱮᱱ ᱟᱫᱚᱢ ᱵᱟᱹᱭᱥᱟᱹ ᱠᱮᱫᱟ ᱫᱚᱠᱟᱱ
ᱚᱲᱟᱜ ᱠᱚ ᱞᱟᱦᱟ ᱵᱮᱱᱟᱣ ᱦᱩᱭᱩᱜᱼᱟ ᱚᱲᱟᱜ ᱠᱚ ᱞᱟᱦᱟ ᱵᱮᱱᱟᱣ ᱦᱩᱭᱩᱜᱼᱟ ᱛᱟᱨᱯᱚᱨᱮ ᱟᱨ ᱱᱚᱛᱮ ᱫᱚ ᱱᱩᱠᱩ ᱫᱚᱠᱟᱱ ᱵᱟᱞᱟ ᱥᱟᱝ ᱦᱚᱢ ᱜᱟᱞᱢᱟᱨᱟᱣ ᱠᱮᱫᱟ ᱟᱨ ᱚᱲᱟᱜ ᱠᱚᱢ ᱛᱮᱭᱟᱨ ᱠᱮᱫᱟ ᱫᱚᱠᱟᱱ ᱚᱠᱟᱨᱮ ᱫᱟᱠᱟᱠᱚᱱ ᱫᱚᱠᱟᱱᱮᱢ ᱵᱟᱹᱭᱥᱟᱹᱭᱟ
ᱦᱮ ᱚᱱᱟ ᱛᱚ ᱦᱮ ᱩᱱᱟᱹᱜ, ᱚᱱᱟᱛᱚ ᱴᱷᱤᱠ ᱠᱟᱫᱟ ᱥᱮ ᱠᱤᱱᱛᱩᱼᱼ ᱡᱟᱦᱟᱸᱭ ᱠᱟᱱᱟ ᱠᱚ ᱟᱛᱳ ᱦᱚᱲ ᱦᱮᱸ ᱥᱮ ᱚᱝᱠᱟ ᱜᱮ ᱠᱤᱪᱷᱩ ᱠᱤᱪᱷᱩ ᱟᱛᱳ ᱦᱚᱲ ᱚᱝᱠᱟ ᱩᱝᱠᱩᱣᱟᱜ ᱢᱚᱱᱮ ᱨᱮ ᱛᱟᱦᱮᱸᱱᱟ ᱡᱮ ᱱᱩᱭ ᱫᱚᱠᱟᱱ ᱵᱷᱟᱜᱮ ᱜᱮ ᱴᱷᱤᱠ ᱟᱞᱚᱭ ᱪᱟᱞᱟᱣ ᱫᱟᱲᱮᱭᱟᱜ ᱢᱟ ᱱᱩᱭᱟᱜ ᱫᱚᱠᱟᱱ ᱨᱟᱹᱯᱩᱫᱚᱜ ᱛᱟᱭᱟ ᱪᱤᱠᱟᱹᱼᱟ
ᱦᱩᱸ ᱦᱩᱸ ᱦᱮᱸ ᱛᱚ ᱠᱷᱟᱨᱟᱯ ᱢᱟᱱᱮ ᱡᱩᱫᱤ ᱟᱢ ᱡᱩᱫᱤᱢ ᱢᱟᱱᱮ ᱵᱷᱟᱜᱤ ᱧᱚᱜ ᱮᱢ ᱛᱤᱸᱜᱩ ᱟᱠᱟᱱᱟ ᱦᱮᱸ ᱥᱮ
ᱦᱩᱸ
ᱛᱤᱸᱜᱩ ᱟᱠᱟᱱᱟᱢ ᱡᱩᱫᱤ ᱵᱷᱟᱜᱤ ᱧᱚᱜ ᱛᱟᱦᱚᱞᱮ ᱠᱷᱟᱱ ᱦᱚᱲ ᱫᱚᱼᱼ ᱟᱢ ᱫᱚᱠᱚ ᱢᱟᱱᱮ ᱵᱟᱭᱨᱤᱭᱟᱼᱟᱜ ᱢᱮᱭᱟ ᱠᱚ᱾
ᱜᱚᱦᱟᱣ ᱜᱚᱦᱚᱲ ᱟᱬᱜᱳ ᱢᱮᱜᱮᱭᱟᱭ ᱦᱟᱸᱜ
ᱦᱮᱸ ᱦᱮᱸ ᱢᱟᱱᱮ ᱪᱮᱛᱟᱱᱮᱢ ᱨᱟᱠᱟᱵ ᱟᱠᱟᱱᱟ ᱚᱱᱟ ᱠᱷᱚᱱ ᱫᱚ ᱮᱠ ᱫᱚᱢᱮ ᱟᱢ ᱫᱚᱭ ᱦᱩᱥᱩᱨ ᱧᱩᱨ ᱦᱚᱪᱚ ᱢᱮᱭᱟᱭ
ᱦᱮᱸ ᱮᱠᱫᱚᱢ
ᱡᱟᱦᱟᱸ ᱞᱮᱠᱟ ᱛᱮᱜᱮ ᱟᱫᱚ ᱩᱱᱟᱹᱜ ᱫᱚ ᱟᱫᱚ ᱩᱱᱟᱹᱜ ᱫᱚ ᱱᱟᱦᱟᱜ ᱵᱟᱠᱚ ᱧᱮᱞ ᱥᱚᱡᱡᱚᱭᱟ ᱛᱚ
ᱦᱳᱭ
ᱤᱱᱟᱹ ᱠᱷᱟᱹᱛᱤᱨ ᱜᱮ᱾
ᱚᱱᱟ ᱜᱮᱥᱮ ᱩᱱᱠᱩ ᱫᱚ ᱩᱱᱠᱩ ᱫᱚ ᱟᱫᱚ ᱢᱟᱱᱮ᱾ ᱪᱮᱫ ᱮᱢ ᱢᱮᱛᱟ ᱠᱚᱣᱟ ᱦᱮᱸ ᱥᱮ ᱟᱫᱚ ᱟᱠᱚ ᱦᱚᱸ ᱵᱟᱝ ᱠᱚ ᱠᱟᱹᱢᱤᱭᱟ᱾ ᱟᱨ ᱱᱤᱡᱮ ᱦᱚᱸ ᱟᱢ ᱛᱮᱦᱚᱸ ᱵᱟᱝ ᱠᱚ ᱠᱟᱹᱢᱤ ᱚᱪᱚ ᱟᱢᱟ ᱪᱮᱫ ᱦᱚᱸ᱾
ᱦᱮᱸ ᱟᱠᱚ ᱡᱮ ᱱᱤᱡᱮ ᱛᱮ ᱟᱠᱚ ᱱᱤᱡᱮ ᱛᱮ ᱡᱮ ᱠᱚ ᱟᱠᱚ ᱛᱤ ᱡᱟᱸᱜᱟ ᱠᱚ ᱢᱟᱱᱮ᱾ ᱦᱮᱸ ᱛᱤ ᱡᱟᱸᱜᱟ ᱠᱮᱴᱮᱡ ᱠᱟᱛᱮ ᱟᱠᱚ ᱡᱮ ᱠᱚ ᱨᱟᱠᱟᱵᱚᱜᱼᱟ ᱚᱱᱟ ᱫᱚ ᱵᱟᱝᱟ᱾ ᱦᱚᱲ ᱠᱚ ᱨᱟᱠᱟᱵ ᱟᱠᱟᱱᱟ ᱠᱚ ᱩᱱᱠᱩ ᱪᱤᱠᱟᱹᱛᱮ ᱦᱩᱥᱩᱨ ᱧᱩᱨ ᱠᱚᱣᱟ, ᱚᱱᱟ ᱠᱚ ᱱᱩᱠᱩ ᱫᱚ ᱠᱚ ᱪᱮᱥᱟᱴ᱾
ᱟᱜᱷᱟᱬ ᱢᱮᱭᱟ ᱱᱟᱦ ᱟᱠᱚ ᱵᱟᱝᱠᱚ ᱨᱟᱠᱟᱵᱼᱟ ᱟᱨ ᱟᱢ ᱦᱚᱸ ᱵᱟᱝᱠᱚ ᱨᱟᱠᱟᱵ ᱪᱚᱣ ᱢᱟ᱾
ᱟᱫᱚ ᱵᱟᱠᱷᱟᱱ ᱤᱧ ᱤᱧ ᱩᱱ᱾ ᱞᱟᱹᱭᱟᱠᱚ ᱤᱧ ᱩᱱ ᱢᱟᱨᱟᱝ ᱚᱲᱟᱜ ᱵᱟᱹᱧ ᱛᱮᱭᱟᱨ ᱫᱟᱲᱮ ᱟᱠᱟᱫᱟ ᱟᱡᱮ ᱛᱮᱭᱟᱨ ᱮᱫᱟᱭ᱾ ᱳᱭ ᱩᱱᱤ ᱡᱟᱦᱟᱱᱟᱜ ᱜᱤᱧ ᱪᱤᱠᱟᱹᱭ ᱞᱟᱝᱟ ᱱᱮᱛᱟᱨ ᱢᱟ ᱵᱟᱭ ᱨᱮᱹᱭ ᱠᱚ ᱛᱚ ᱾ ᱟᱹᱰᱤ ᱠᱤᱪᱷᱩ ᱦᱩᱭᱩᱜ ᱠᱟᱱᱟ᱾
ᱱᱚᱣᱟ ᱦᱚᱸ ᱵᱟᱭ ᱪᱤᱱᱛᱟᱹᱭᱟ, ᱦᱮᱸ ᱥᱮ ᱡᱮ ᱤᱧ ᱩᱱᱤᱧ ᱜᱚᱲᱚ ᱟᱭᱟ ᱦᱟᱸᱜ ᱦᱤᱛᱚᱜ ᱡᱟᱦᱟᱱᱟᱜ ᱵᱮᱱᱟᱣ ᱨᱮᱜᱮ ᱟᱡ ᱦᱚᱸ ᱯᱚᱨᱮ ᱛᱮ ᱯᱚᱨᱮ ᱛᱮ ᱜᱚᱲᱚᱣ ᱤᱧᱟᱭ ᱚᱱᱠᱟ ᱦᱚᱸ ᱵᱟᱝ ᱟᱢ᱾ ᱟᱢ ᱵᱟᱭ ᱠᱚ ᱵᱮᱱᱟᱣ ᱦᱪᱚᱣᱢᱟ ᱟᱨ ᱟᱡ ᱦᱚᱸ ᱵᱟᱭ ᱵᱮᱱᱟᱣᱟ᱾
ᱦᱮᱸ ᱛᱚ᱾
ᱟᱫᱚ ᱱᱚᱦᱚᱸᱭ ᱱᱚᱝᱠᱟ ᱨᱮᱜᱮ ᱥᱮ ᱚᱱᱟ ᱠᱟᱹᱣᱡᱤ ᱠᱷᱟᱹᱯᱤᱨ ᱫᱚ ᱟᱵᱚᱣᱟᱜ ᱫᱚ ᱮᱛᱚᱦᱚᱵᱚᱜᱼᱟ ᱥᱮ᱾
ᱦᱮᱸ ᱦᱮᱸ᱾ ᱮᱫᱚ ᱫᱚᱢᱮ ᱱᱮᱛᱟᱨ ᱫᱚ ᱫᱚᱢᱮ ᱨᱤᱯᱤᱥᱟᱹᱣ᱾ ᱨᱤᱯᱤᱥᱟᱹᱣ ᱜᱮᱛᱚ ᱫᱚᱢᱮ ᱡᱟᱹᱥᱛᱤ ᱦᱩᱭᱩᱜ ᱠᱟᱱᱟ ᱛᱚ᱾
ᱦᱮᱸ
ᱚᱱᱟ ᱟᱵᱚ ᱢᱟᱹᱱᱢᱤ ᱚᱱᱮ ᱚᱱᱟ ᱨᱤᱯᱤᱥᱟᱹᱣ ᱠᱷᱟᱹᱛᱤᱨ ᱜᱮ ᱦᱚᱸ ᱢᱟᱹᱱᱢᱤ ᱟᱵᱚ ᱢᱟᱹᱱᱢᱤ ᱦᱚᱵᱚᱱ ᱜᱩᱡᱩᱜ ᱠᱟᱱᱟ᱾ ᱨᱤᱯᱤᱥᱟᱹᱣ ᱠᱷᱟᱹᱛᱤᱨ ᱜᱮ᱾ ᱦᱟᱱᱟ ᱱᱟᱶᱟ ᱵᱤᱥ ᱠᱚ ᱧᱩ ᱠᱟᱛᱮ ᱠᱚ ᱜᱩᱡᱩᱜ ᱠᱟᱱᱟ ᱠᱚ᱾
ᱦᱚᱭ
ᱛᱟᱨ ᱯᱚᱨᱮ ᱯᱟᱥᱤ ᱠᱟᱛᱮᱜ, ᱡᱟᱦᱟᱱᱟᱜ ᱜᱮᱠᱚ ᱪᱤᱠᱟᱹᱭ ᱮᱫᱟ ᱱᱚᱝᱠᱟ ᱟᱛᱮ ᱜᱮ ᱠᱚ ᱜᱩᱡᱩᱜ ᱠᱟᱱᱟ, ᱨᱤᱯᱤᱥᱟᱹᱣ ᱠᱷᱟᱹᱛᱤᱨ ᱜᱮ᱾
ᱦᱳᱭ ᱟᱫᱚ ᱡᱮ ᱦᱮᱛᱩ ᱩᱱᱠᱩ ᱦᱚᱸ ᱢᱟᱱᱮ ᱵᱟᱝᱠᱚ ᱥᱟᱦᱟᱣ ᱫᱟᱲᱮᱭᱟᱜ ᱠᱟᱱᱟ ᱥᱮ ᱡᱮ ᱱᱚᱝᱠᱟ ᱱᱚᱝᱠᱟ ᱦᱩᱭᱩᱜ ᱠᱟᱱᱟ ᱚᱱᱟ ᱡᱩᱫᱤ ᱚᱱᱮ, ᱚᱱᱟ ᱦᱚᱸ ᱢᱤᱫᱴᱟᱝ ᱚᱱᱠᱟ ᱞᱟᱹᱠᱛᱤᱜ ᱠᱟᱱᱟ ᱡᱮ ᱤᱧ ᱠᱟᱹᱴᱤᱡ ᱥᱟᱦᱟᱣᱟ, ᱡᱩᱫᱤ ᱠᱟᱹᱴᱤᱡ ᱤᱧ ᱥᱟᱦᱟᱣ ᱫᱟᱲᱮᱭᱟᱜᱼᱟ ᱯᱚᱨᱮᱛᱮ ᱟᱨᱦᱚ ᱤᱧ ᱵᱷᱟᱹᱜᱤ ᱴᱷᱤᱠ ᱡᱟᱦᱟᱱᱟᱜ ᱤᱧ ᱠᱟᱹᱢᱤ ᱫᱟᱲᱮᱭᱟᱜᱼᱟ᱾
ᱦᱮᱸ ᱛᱚ
ᱚᱱᱟ ᱵᱟᱝᱠᱚ ᱪᱤᱱᱛᱟᱹᱣᱟᱜ ᱜᱮᱭᱟ᱾
ᱦᱮᱸ ᱛᱚ
ᱚᱱᱟ ᱫᱚ, ᱚᱱᱟ ᱫᱚ ᱮᱱᱛᱮ ᱪᱮᱫ ᱮᱢ ᱢᱮᱱ ᱫᱟᱲᱮ ᱟᱠᱚᱣᱟ ᱢᱟ ᱞᱮᱹᱭ ᱢᱮ ᱾
ᱦᱮᱸ ᱱᱚᱝᱠᱟ ᱫᱚ ᱵᱟᱝ ᱵᱷᱟᱜᱮᱭᱟ ᱛᱤᱥ ᱡᱤᱵᱚᱱ ᱨᱮᱦᱚᱸ᱾
ᱦᱮᱸ ᱟᱨ ᱠᱷᱟᱱ ᱦᱟᱸᱜ ᱫᱚᱠᱟᱱ ᱠᱚᱢ ᱵᱟᱹᱭᱥᱟᱹᱣᱟ ᱟᱨ ᱫᱚᱠᱟᱱ ᱵᱟᱹᱭᱥᱟᱹᱣ ᱠᱟᱛᱮ ᱦᱟᱸᱜ ᱫᱚᱠᱟᱱ ᱦᱟᱸᱜ ᱠᱚ ᱥᱮᱸᱜᱮᱞ ᱠᱚ ᱨᱟᱯᱟᱜ ᱠᱟᱛ
ᱦᱮᱸ ᱛᱚ, ᱢᱟᱱᱮ ᱱᱚᱶᱟ ᱠᱚ ᱦᱚᱸ ᱢᱟᱱᱮ ᱟᱵ